ᱦᱳᱭ ᱡᱚᱦᱟᱨ ᱜᱮ
ᱪᱮᱫ ᱠᱚᱵᱤᱱ ᱪᱤᱠᱟᱹᱭᱫᱟ?
ᱟᱞᱤᱧ ᱪᱤᱠᱟᱹ ᱫᱚ ᱱᱤᱛ ᱫᱚ ᱵᱟᱞᱤᱧ ᱪᱤᱠᱟᱹᱭᱫᱟ ᱪᱮ ᱱᱤᱛᱚᱜ ᱫᱚ ᱵᱮᱨᱟᱥ ᱵᱟᱲᱟ ᱦᱩᱭᱩᱜ ᱠᱟᱱᱟ
ᱟᱪᱷᱟ, ᱡᱚᱢ ᱵᱟᱲᱟ ᱫᱚ ᱛᱟᱦᱚᱞᱮ ᱟᱣᱨᱤᱭᱟᱜᱼᱟ?
ᱡᱚᱢ ᱵᱟᱲᱟ ᱠᱚᱫᱚ ᱟᱣᱨᱤᱭᱟ ᱱᱤᱛ ᱵᱨᱟᱥ ᱜᱮ ᱟᱣᱨᱤ ᱦᱩᱭᱩᱜᱼᱟ, ᱢᱮᱱᱠᱷᱟᱱ ᱡᱚᱢ ᱪᱤᱠᱟᱹᱛᱮ ᱦᱩᱭᱩᱜᱼᱟ ᱛᱟᱦᱞᱮ ᱟᱵᱤᱱ ᱪᱮᱫ ᱵᱤᱱ ᱪᱤᱠᱟᱹᱭᱫᱟ ᱥᱮᱛᱟᱜ ᱥᱮᱛᱟᱜ?
ᱟᱞᱤ ᱥᱮᱛᱟᱜ ᱥᱮᱛᱟᱜ ᱱᱚᱜᱼᱚᱭ ᱵᱮᱨᱮᱫ ᱠᱟᱛᱮᱫ ᱫᱟᱜ ᱜᱚᱴᱟ ᱵᱨᱟᱥ ᱵᱟᱲᱟ ᱠᱟᱛᱮᱫ ᱦᱮᱡ ᱠᱟᱛᱮᱫ ᱦᱚᱜᱼᱚᱭ ᱡᱚᱢ ᱞᱟᱹᱜᱤᱫ ᱫᱩᱲᱩᱵ ᱦᱩᱭᱩᱜ ᱞᱟᱹᱜᱤᱫ
ᱳ ᱪᱮᱫ ᱞᱮᱠᱟ ᱢᱮᱱᱟᱜ ᱵᱤᱱᱟ ᱱᱟᱯᱟᱭ ᱜᱮ?
ᱱᱟᱯᱟᱭ ᱜᱮ ᱢᱮᱱᱟᱜ ᱞᱤᱧᱟ ᱮᱠᱷᱚᱱ ᱟᱹᱵᱤᱱ ᱜᱮ ᱚᱠᱟ ᱞᱮᱠᱟ?
ᱟᱞᱤᱧ ᱦᱚᱸ ᱢᱚᱴᱟᱢᱩᱴᱤ ᱱᱟᱯᱟᱭ ᱜᱮᱭᱟᱞᱤᱧ ᱱᱤᱛ ᱫᱚ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱛᱟᱦᱞᱮ?
ᱠᱟᱹᱢᱤ ᱫᱚ ᱚᱲᱟᱜ ᱠᱚᱨᱮ ᱜᱮ ᱪᱟᱥᱵᱟᱥ ᱨᱮᱭᱟᱜ
ᱦᱮᱸ ᱦᱮᱸ ᱟᱨ ᱢᱟᱱᱮ ᱱᱤᱛ ᱫᱚ ᱛᱟᱞᱦᱮ ᱫᱟᱜ ᱡᱟᱹᱲᱤ ᱠᱚ ᱪᱮᱫ ᱞᱮᱠᱟ?
ᱫᱟᱜ ᱡᱟᱹᱲᱤ ᱥᱮᱨᱮᱠᱚᱢ ᱫᱚ ᱵᱟᱹᱱᱩᱜᱼᱟ
ᱦᱩᱸ
ᱛᱟᱨ ᱢᱚᱫᱽᱫᱷᱮ ᱨᱮᱜᱮ
ᱦᱩᱸ ᱦᱩᱸ ᱟᱞᱮ ᱥᱮᱜ ᱦᱚᱸ ᱢᱚᱴᱟᱢᱩᱴᱤ ᱫᱟᱜ ᱡᱟᱹᱲᱤ ᱠᱚᱫᱚ ᱵᱟᱹᱱᱩᱜᱼᱟ ᱠᱷᱩᱵ ᱮᱠᱴᱟ ᱫᱚ ᱢᱚᱴᱟᱢᱩᱴᱤ ᱦᱩᱭᱱᱟ ᱫᱚᱥ ᱯᱚᱱᱨᱚ ᱫᱤᱱ ᱢᱟᱱᱮ ᱴᱳᱴᱟᱞ ᱯᱩᱨᱟᱹ ᱵᱚᱱᱫᱚ ᱩᱛᱟᱹᱨ ᱠᱟᱫᱟᱭ ᱟᱹᱰᱤ ᱢᱟᱱᱮ ᱟᱹᱰᱤ ᱡᱟᱹᱥᱛᱤ ᱥᱤᱛᱩᱝ ᱵᱩᱡᱷᱟᱹᱜ ᱠᱟᱱᱟ ᱢᱮᱱᱠᱷᱟᱱ ᱪᱤᱠᱟᱹᱭᱟ ᱪᱚᱞᱚ ᱴᱷᱤᱠ ᱜᱮᱭᱟ ᱱᱤᱛᱚᱜ ᱫᱚ ᱱᱚᱣᱟᱢᱟ ᱟᱵᱚᱣᱟᱜ ᱛᱤ ᱨᱮ ᱫᱚ ᱪᱮᱫ ᱦᱚᱸ ᱵᱟᱹᱱᱩᱜᱼᱟ ᱪᱟᱸᱫᱳ ᱵᱚᱸᱜᱟᱜᱮ ᱡᱟᱦᱟᱸ ᱪᱤᱠᱟᱹ ᱠᱮᱵᱚᱱᱮᱴᱟᱭ
ᱛᱟᱦᱞᱮ ᱛᱚᱞᱟ ᱠᱚᱫᱚ ᱜᱤᱲᱤ ᱵᱟᱲᱟ ᱦᱩᱭ ᱠᱟᱱᱟ ᱥᱮ ᱵᱟᱝ?
ᱦᱚ ᱛᱚᱞᱟ ᱠᱚᱫᱚ ᱜᱤᱰᱤ ᱵᱟᱲᱟ ᱦᱩᱭ ᱠᱟᱱᱟ ᱢᱮᱱᱠᱷᱟᱱ ᱟᱵᱚ ᱛᱚ ᱛᱚᱞᱟ ᱵᱟᱨ ᱨᱚᱠᱚᱢ ᱢᱮᱱᱟᱜᱼᱟ ᱵᱟᱨ ᱨᱚᱠᱚᱢ ᱢᱟᱱᱮ ᱪᱮᱫ ᱞᱮᱠᱟᱞᱤᱧ ᱞᱟᱹᱭᱟ ᱢᱤᱫᱴᱮᱡ ᱫᱚ ᱮᱠ ᱵᱟᱹᱭᱦᱟᱹᱲ ᱵᱚᱱ ᱢᱮᱛᱟᱜᱼᱟ ᱟᱨ ᱢᱤᱫᱴᱮᱡ ᱫᱚ ᱵᱟᱹᱫᱽ
ᱦᱳᱭ ᱟᱫᱚ ᱵᱟᱹᱫᱽ ᱠᱚᱫᱚ ᱟᱹᱣᱨᱤᱭᱟᱜᱼᱟ ᱛᱚᱞᱟ ᱠᱚᱫᱚ ᱟᱹᱣᱨᱤ ᱪᱟᱨᱟ ᱠᱚ ᱟᱹᱣᱨᱤ ᱜᱤᱰᱤᱜᱼᱟ ᱢᱮᱱᱠᱷᱟᱱ ᱵᱟᱹᱭᱦᱟᱹᱲ ᱠᱚᱫᱚ ᱜᱤᱰᱤ ᱠᱟᱛᱮᱫ ᱚᱱᱠᱟ ᱠᱤᱪᱷᱩ ᱞᱟᱹᱴᱩ ᱠᱟᱱᱟ ᱦᱟᱸᱜ᱾ ᱢᱮᱱᱠᱷᱟᱱ ᱚᱱᱟᱦᱚᱸ ᱱᱤᱛᱚᱜ ᱫᱟᱜ ᱨᱮᱱᱟᱜ ᱫᱚᱨᱠᱟᱨᱚᱜ ᱠᱟᱱᱟ
ᱫᱟᱜ ᱯᱚᱭᱡᱚᱱ ᱠᱤᱱᱛᱩ ᱫᱟᱜ ᱵᱟᱝ ᱵᱟᱭ ᱡᱟᱹᱲᱤ ᱞᱮᱠᱷᱟᱱ ᱥᱮᱨᱢᱟ ᱡᱟᱹᱲᱤ ᱵᱟᱝ ᱞᱮᱠᱷᱟᱱ
ᱦᱩᱸ ᱦᱩᱸ
ᱥᱚᱵᱽᱡᱤ ᱠᱚᱫᱚ?
ᱥᱚᱵᱽᱡᱤ ᱠᱚᱫᱚ ᱱᱤᱛᱚᱜ ᱢᱟᱱᱮ ᱱᱤᱛᱚᱜ ᱫᱚ ᱚᱱᱠᱟ ᱢᱟᱱᱮ ᱟᱠᱷᱨᱤᱧ ᱱᱤᱛᱚᱜ ᱫᱚ ᱟᱠᱨᱤᱧ ᱞᱟᱹᱜᱤᱫ ᱜᱮ ᱪᱟᱥ ᱠᱚᱫᱚ ᱦᱩᱭᱩᱜᱼᱟ, ᱥᱚᱵᱽᱡᱤ ᱫᱚ᱾ ᱟᱫᱚ ᱢᱮᱱᱠᱷᱟᱱ ᱱᱤᱛ ᱛᱚ ᱚᱱᱠᱟ ᱫᱚ ᱵᱟᱝ ᱪᱟᱥ ᱦᱩᱭ ᱠᱟᱱᱟ ᱱᱤᱛᱚᱜ ᱫᱚ ᱚᱲᱟᱜ ᱨᱮ ᱡᱚᱢ ᱵᱟᱲᱟ ᱞᱮᱠᱟ ᱥᱚᱵᱽᱡᱤ ᱠᱚᱫᱚ ᱢᱮᱱᱟᱜᱼᱟ᱾
ᱚᱻ ᱱᱟᱯᱟᱭ ᱜᱮ ᱠᱚ ᱨᱚᱦᱚᱭ ᱦᱩᱭ ᱞᱮᱱᱟ?
ᱨᱚᱦᱚᱭ ᱛᱟᱦᱮᱸᱜ ᱠᱟᱱᱟ ᱠᱟᱹᱴ ᱠᱟᱹᱴᱤᱡ ᱵᱤᱸᱜᱟᱲ ᱛᱟᱦᱮᱸᱡ ᱠᱟᱱᱟ᱾
ᱟᱪᱪᱷᱟ,
ᱠᱟᱹᱴᱤᱡ ᱠᱟᱞᱞᱟ ᱛᱟᱦᱮᱸ ᱠᱟᱱᱟ᱾ ᱤᱱᱟᱹ ᱠᱚ ᱛᱟᱦᱮᱸ ᱠᱟᱱᱟ ᱟᱨ ᱟᱲᱟᱜ ᱠᱚ ᱢᱮᱱᱟᱜᱼᱟ᱾ ᱚᱱᱟ ᱠᱚᱫᱚ ᱚᱲᱟᱜ ᱨᱮ ᱡᱚᱢ ᱞᱟᱹᱜᱤᱫ ᱢᱮᱱᱟᱜᱼᱟ᱾
ᱟᱯᱮ ᱛᱷᱟᱞᱮ ᱥᱚᱵᱽᱡᱤ ᱠᱚ ᱪᱟᱥ ᱢᱮᱱᱟᱜ-ᱟ ᱥᱮ ᱪᱮᱜ?
ᱵᱟᱝ ᱵᱟ ᱟᱞᱮ ᱥᱮᱫ ᱫᱚ ᱥᱚᱵᱽᱡᱤ ᱪᱟᱥ ᱠᱚ ᱵᱟᱹᱱᱩᱜᱼᱟ ᱛᱚ᱾
ᱚᱱᱛᱮ ᱪᱟᱥ ᱠᱚ ᱦᱩᱭᱩᱜ-ᱟ ᱥᱮ ᱵᱟᱭ ᱦᱩᱭᱩᱜᱼᱟ?
ᱪᱟᱥ ᱠᱚ ᱦᱳᱭᱳᱜ-ᱟ ᱚᱱᱟ ᱦᱳᱲᱳ ᱛᱤᱞᱢᱤᱧ ᱛᱩᱲᱤ᱾
ᱥᱚᱵᱽᱡᱤ ᱠᱚᱫᱚ ᱛᱟᱦᱞᱮ ᱵᱟᱭ ᱦᱩᱭᱩᱜᱼᱟᱭ?
ᱩᱸ ᱦᱩᱜ ᱥᱚᱵᱽᱡᱤ ᱠᱚᱫᱚ ᱵᱟᱝ᱾
ᱟᱞᱮ ᱱᱚᱛᱮ ᱫᱚ ᱥᱚᱵᱽᱡᱤ ᱪᱟᱥ ᱫᱚ ᱢᱳᱴᱟᱢᱩᱴᱤ ᱵᱷᱟᱜᱤ ᱜᱮ ᱦᱩᱭᱩᱜᱼᱟ ᱢᱮᱱᱠᱷᱟᱱ ᱟᱞᱮ ᱦᱚᱸ ᱪᱟᱥ ᱜᱮᱭᱟᱞᱮ ᱟᱫᱚ ᱱᱮᱥ ᱛᱚ ᱵᱟᱞᱮ ᱪᱟᱥ ᱠᱟᱫᱟ᱾ ᱢᱮᱱᱠᱷᱟᱱ ᱱᱤᱛᱚᱜ ᱥᱚᱵᱽᱡᱤ ᱪᱟᱥ ᱨᱮᱱᱟᱜ ᱯᱚᱥᱛᱩᱛᱤ ᱦᱟᱛᱟᱣ ᱦᱩᱭᱩᱜ ᱠᱟᱱᱟ᱾
ᱟᱪᱪᱷᱟ,
ᱪᱟᱥ ᱢᱟᱱᱮ ᱱᱚᱣᱟ ᱠᱚᱯᱤ ᱠᱚ ᱨᱚᱦᱚᱭ ᱵᱟᱠᱷᱨᱟ ᱛᱚᱜ ᱪᱟᱨᱟ ᱠᱚ ᱪᱟᱨᱟᱭ ᱦᱩᱭᱩᱜᱼᱟ᱾ ᱟᱫᱚ ᱚᱱᱟ ᱠᱚ ᱵᱟᱠᱷᱟᱨᱟ ᱜᱮ ᱥᱟᱯᱲᱟᱣ ᱪᱟᱞᱟᱜ ᱠᱟᱱᱟ ᱾
ᱟᱪᱪᱷᱟ ᱠᱚᱯᱤ ᱠᱚ ᱛᱟᱞᱦᱮ ᱪᱮᱜ ᱠᱟᱛᱮ ᱪᱟᱨᱟ ᱠᱚ ᱵᱮᱱᱟᱣ ᱜᱟᱱᱚᱜ ᱜᱮᱭᱟ ᱵᱟᱲᱟᱭ ᱜᱮᱭᱟᱵᱤᱱ?
ᱦᱳᱭ ᱤᱱᱠᱟᱹ ᱢᱟᱱᱮ ᱩᱱᱟᱹᱜ ᱵᱷᱟᱹᱜᱤ ᱫᱚ ᱵᱟᱹᱞᱤᱧ ᱵᱟᱲᱟᱭ ᱨᱮᱦᱚᱸ ᱢᱮᱱᱠᱷᱟᱱ ᱼᱼ ᱚᱱᱟ ᱫᱚ ᱟᱭᱤᱱ ᱨᱮᱱ ᱵᱟᱵᱟ ᱵᱮᱥ ᱼᱼ ᱥᱚ ᱵᱟᱲᱟᱭᱟ ᱟᱫᱚ ᱟᱹᱞᱤᱧ ᱫᱚ ᱡᱟᱠ ᱩᱱᱤᱭᱟᱜ ᱧᱮᱞ ᱠᱚᱛᱮ ᱜᱮ ᱠᱤᱪᱷᱩ ᱞᱤᱧ ᱥᱮᱬᱟᱣ ᱠᱟᱫᱟ ᱾
ᱟᱪᱪᱷᱟ ᱟᱪᱪᱷᱟ ᱛᱚᱣ ᱚᱱᱟ ᱠᱤᱪᱷᱩ ᱜᱟᱱ ᱜᱮ ᱠᱟᱹᱴᱤᱡ ᱛᱟᱞᱮ ᱛᱟᱨ ᱢᱚᱛᱚᱱ ᱞᱟᱹᱭᱟ ᱠᱟᱹᱴᱤᱡ ᱾ ᱠᱷᱮᱛ ᱠᱚᱫᱚ ᱢᱮᱱᱟᱜ ᱟᱛᱚ ᱟᱫᱚ ᱡᱩᱫᱤ ᱨᱚᱦᱚᱭ ᱜᱟᱱᱚᱜ ᱠᱷᱟᱱ ᱾
ᱦᱩᱸ ᱦᱩᱸ ᱚᱱᱟ ᱠᱚᱫᱚ ᱦᱟᱸᱜ ᱢᱟᱲᱟᱝ ᱡᱟᱦᱟᱸ ᱴᱷᱮᱜ ᱦᱟᱸᱜ ᱪᱟᱨᱟ ᱦᱩᱭᱩᱜᱼᱟ ᱥᱮ ᱠᱩ ᱼᱼ ᱯᱤ ᱚᱸᱰᱮ ᱞᱟᱦᱟ ᱯᱳᱭᱞᱳ ᱚᱸᱰᱮᱱᱟᱜ ᱦᱟᱥᱟ ᱡᱩᱛ ᱦᱩᱭᱩᱜᱼᱟ ᱾
ᱟᱪᱪᱷᱟ ᱾
ᱦᱳᱭ ᱚᱸᱰᱮ ᱟᱵᱤᱱ ᱚᱱᱟ ᱟᱞᱮ ᱦᱚᱭᱛᱳ ᱚᱸᱰᱮ ᱞᱤᱧ ᱱᱤᱛᱚᱜ ᱞᱤᱧ ᱼᱼ ᱛᱟᱞᱤᱧ ᱞᱟᱣ ᱫᱟ ᱾
ᱦᱮᱸ ᱾
ᱪᱷᱤᱛᱩᱝ ᱮ ᱡᱚᱢ ᱠᱮᱫᱟᱭ ᱟᱹᱭᱩᱵ ᱥᱤᱥᱤᱨ ᱮ ᱡᱚᱢᱟᱭ ᱚ ᱡᱩᱫᱤ ᱫᱟᱜ ᱠᱚ ᱼᱼ ᱠᱚᱱ ᱫᱚᱞᱤᱧ ᱮᱥᱮᱫ ᱠᱟᱜᱼᱟ ᱯᱞᱟᱥᱴᱤᱠ ᱠᱚᱛᱮ ᱾
ᱟᱪᱪᱷᱟ ᱟᱪᱪᱷᱟ ᱟᱪᱪᱷᱟ ᱾
ᱦᱳᱭ ᱚᱱᱟ ᱥᱤᱛᱩᱝ ᱮ ᱡᱚᱢᱟ ᱚᱝᱠᱟ ᱦᱟᱥᱟ ᱯᱟᱹᱞᱴᱤᱭᱟᱜ ᱦᱩᱭᱩᱜᱼᱟ ᱦᱟᱱᱛᱮ ᱾ ᱪᱮᱛᱟᱱᱟᱜ ᱦᱟᱥᱟ ᱞᱟᱛᱟᱨ ᱞᱟᱛᱟᱨ ᱦᱟᱥᱟ ᱪᱮᱛᱟᱱ ᱚᱱᱠᱟᱭ ᱦᱩᱭᱩᱜᱼᱟ ᱤᱱᱟᱹ ᱥᱟᱶ ᱛᱮ ᱼᱼ ᱥᱟᱨ ᱠᱚᱫᱚ ᱵᱟᱭ ᱮᱢᱟᱜ ᱦᱩᱭᱩᱜᱼᱟ ᱡᱟᱦᱟᱸ ᱨᱟᱥᱟᱭᱚᱱᱤᱠ ᱥᱟᱨ ᱵᱚᱱ ᱢᱮᱛᱟᱜ ᱠᱟᱱᱟ ᱵᱚᱥᱛᱟ ᱨᱮᱱᱟᱜ ᱠᱤᱨᱤᱧ ᱛᱮ ᱧᱟᱢᱚᱜᱼᱟ ᱾ ᱠᱟᱱᱟ ᱟᱫᱚ ᱜᱩᱨᱤᱡ ᱠᱚᱜᱮ ᱚᱝᱠᱟ ᱮᱢᱟᱜ ᱦᱩᱭᱩᱜ ᱜᱩᱨᱤᱡ ᱠᱚ ᱨᱚᱦᱚᱲ ᱦᱩᱭᱩᱜᱼᱟ ᱤᱱᱠᱟᱹ ᱤᱱᱠᱟᱹ ᱼᱼ ᱛᱮ ᱚᱝᱠᱟ ᱛᱟᱞᱮ ᱪᱟᱨᱟ ᱠᱚ ᱟᱹᱜᱩ ᱵᱟᱲᱟ ᱠᱟᱛᱮ ᱚᱱᱮ ᱪᱟᱨᱟ ᱜᱤᱰᱤ ᱦᱩᱭᱩᱜᱼᱟ ᱚᱸᱰᱮ ᱾
ᱦᱩᱸ ᱾
ᱟᱨ ᱼᱼ ᱟᱨ ᱦᱟᱨᱚ ᱦᱟᱥᱟ ᱚᱱᱮ ᱟᱹᱰᱤ ᱪᱮᱨᱦᱟ ᱢᱟᱱᱮ ᱞᱟᱹᱦᱩᱫ ᱫᱟᱞᱮ ᱞᱟᱹᱦᱩᱫ ᱢᱟᱱᱮ ᱪᱮᱜ ᱫᱟᱞ ᱜᱩᱸᱰᱟᱹᱭᱟᱞᱮ ᱾ ᱚᱱᱟ ᱪᱮᱛᱟ ᱨᱮᱜ ᱦᱳᱭ ᱮᱠᱫᱚᱢ ᱢᱤᱦᱤ ᱠᱟᱛᱮ ᱚᱱᱟ ᱪᱮᱛᱟᱱ ᱨᱮ ᱚᱱᱟ ᱠᱟᱹᱴᱤᱡ ᱠᱟᱹᱴᱤᱡ ᱪᱟᱨᱱᱤ ᱞᱮᱠᱟ ᱛᱮ ᱤᱭᱟᱹ ᱚᱱᱟ ᱡᱟᱦᱟᱸ ᱵᱟᱹᱞᱤ ᱠᱚᱠᱚ ᱪᱟᱨᱱᱤ ᱫᱚ ᱾
ᱦᱩᱸ ᱦᱩᱸ ᱾
ᱚᱱᱟ ᱪᱮᱛᱟᱱ ᱠᱚᱨᱮ ᱞᱮ ᱮᱢᱟᱣᱟᱜ ᱚᱱᱟ ᱛᱮ ᱡᱟᱛᱮ ᱪᱟᱨᱟ ᱛᱮᱫ ᱮᱥᱮᱫᱚᱜ ᱢᱟ ᱾
ᱟᱪᱪᱷᱟ ᱾
ᱤᱱᱠᱟᱹ ᱟᱞᱮ ᱫᱚ ᱤᱱᱠᱟᱹ ᱤᱱᱠᱟᱹ ᱤᱭᱟᱹᱭ ᱟᱞᱮ ᱟᱨ ᱚᱸᱰᱮ ᱚᱲᱟᱜ ᱼᱼ ᱴᱤᱡ ᱦᱳᱭ ᱟᱨ ᱚᱸᱰᱮ ᱚᱲᱟᱜ ᱞᱮᱠᱟ ᱢᱤᱫᱴᱤᱡ ᱛᱮ ᱯᱞᱟᱥᱴᱤᱠ ᱨᱮᱱᱟᱜ ᱞᱮ ᱵᱮᱱᱟᱣ ᱠᱟᱜᱼᱟ, ᱡᱟᱛᱮ ᱫᱟᱜ ᱠᱚ ᱟᱞᱚᱭ ᱧᱟᱢ ᱢᱟᱭ ᱾ ᱰᱷᱮᱨ ᱡᱳᱨ ᱟᱨ ᱟᱨᱚ ᱢᱮᱱᱟᱜᱼᱟ ᱪᱟᱥ ᱯᱚᱫᱽᱫᱷᱚᱛᱤ ᱚᱱᱟ ᱡᱟᱦᱟᱸ ᱼᱼ ᱤᱭᱟ. ᱪᱟᱨᱟ ᱯᱚᱫᱽᱫᱷᱚᱛᱤ ᱚᱱᱟ ᱡᱟᱦᱟᱸᱢ ᱢᱮᱱᱴ ᱦᱩᱸ ᱦᱩᱸ ᱦᱩᱸ ᱚᱱᱟ ᱜᱮ ᱢᱤᱫᱴᱤᱡ ᱼᱼ ᱦᱳᱭ ᱦᱩᱰᱤᱧ ᱦᱩᱰᱤᱧ ᱴᱚᱯ ᱞᱮᱠᱟ ᱢᱤᱫᱴᱤᱡ ᱧᱟᱢᱚᱜᱼᱟ ᱾ ᱦᱳᱭ ᱚᱱᱟ ᱨᱮᱠᱷᱟᱡ ᱟᱨᱚ ᱵᱷᱟᱜᱮᱭᱟ ᱟᱫᱚ ᱚᱱᱟ ᱠᱚᱫᱚ ᱵᱟᱝ ᱦᱟᱛᱮ ᱜᱮ ᱱᱤᱭᱟᱹ ᱠᱚᱛᱮ ᱜᱮ ᱾ ᱟᱨ ᱛᱟᱦᱞᱮ ᱦᱩᱲᱩ ᱪᱟᱥ ᱠᱚ ᱪᱮᱜ ᱞᱮᱠᱟ?
ᱦᱩᱲᱩ ᱪᱟᱥ ᱠᱚ ᱮᱠᱷᱚᱱ ᱵᱷᱟᱜᱤ ᱫᱚ ᱵᱟᱹᱱᱩᱜᱼᱟ ᱮᱠᱷᱚᱱ ᱾
ᱦᱩᱸ ᱾ ᱚᱱᱛᱮ ᱛᱟᱦᱞᱮ ᱦᱩᱲᱩ ᱪᱟᱥ ᱦᱩᱭᱩᱜ ᱜᱮᱭᱟ?
ᱦᱮᱸ ᱱᱚᱛᱮ ᱫᱚ ᱦᱩᱲᱩ ᱜᱮ ᱦᱩᱲᱩ ᱟᱨ ᱦᱚᱜᱼᱚᱭ ᱛᱩᱲᱤ ᱛᱤᱞᱢᱤᱧ ᱾
ᱦᱩᱸ ᱾ ᱟᱨ ᱚᱱᱛᱮ ᱫᱚ ᱛᱟᱦᱚᱞᱮ ᱢᱤᱫ ᱥᱤᱡᱤᱱ ᱜᱮ ᱪᱟᱥ ᱦᱩᱭᱩᱜᱼᱟ ᱵᱟᱠᱷᱟᱡ ᱼᱼ ᱚᱠᱟ ᱥᱮᱡ ᱫᱚ ᱚᱠᱟ ᱫᱤᱥᱚᱢ ᱼᱼ
ᱵᱟᱨ ᱥᱤᱡᱤᱱ ᱜᱮ ᱪᱟᱥ ᱫᱚ ᱦᱩᱭᱩᱜᱼᱟ, ᱦᱮᱸ ᱥᱤᱛᱩᱝ ᱫᱤᱱ ᱦᱚᱸ ᱪᱟᱥ ᱫᱚ ᱦᱩᱭᱩᱜ ᱜᱮᱭᱟ ᱾
ᱦᱩᱸ ᱟᱞᱮ ᱫᱚ ᱱᱚᱛᱮ ᱫᱚ ᱠᱤᱪᱷᱩ ᱫᱟᱜ ᱮ ᱠᱚᱢᱛᱮ ᱥᱤᱛᱩᱝ ᱫᱤᱱ ᱫᱚ ᱪᱟᱥ ᱫᱚ ᱵᱟᱭ ᱦᱩᱭᱩᱜ-ᱟᱭ ᱟᱞᱮ ᱱᱚᱣᱟ ᱠᱚᱨᱮ ᱫᱚ ᱾ ᱟᱨ ᱛᱟᱞᱮ ᱟᱯᱮ ᱫᱚ ᱟᱯᱮ ᱥᱮᱡ ᱫᱚ ᱵᱩᱨᱩ ᱠᱚᱫᱚ ᱢᱮᱱᱟᱜ-ᱟ ᱥᱮ ᱵᱟᱝ?
ᱵᱟᱝ ᱵᱟᱝ ᱟᱞᱮ ᱫᱟ ᱴᱟᱺᱰᱤ ᱫᱤᱥᱚᱢ ᱜᱮ ᱾
ᱜᱩᱨ ᱴᱟᱺᱰᱤ ᱫᱤᱥᱚᱢ ᱾
ᱦᱩᱸ
ᱟᱨ ᱟᱞᱮ ᱫᱚ ᱱᱚᱛᱮ ᱫᱚ ᱢᱮᱱᱟᱜ ᱜᱮᱭᱟ ᱵᱩᱨᱩ ᱠᱚᱫᱚ ᱚᱱᱟᱛᱮ ᱩᱱᱟᱹᱜ ᱠᱚᱥᱴᱚ ᱫᱚ ᱵᱟᱭ ᱦᱩᱭᱩᱜᱼᱟ ᱵᱩᱨᱩ ᱠᱚᱛᱮ ᱵᱩᱨᱩ ᱠᱚᱨᱮ ᱠᱷᱚᱱ ᱦᱚᱭᱛᱳ ᱚᱠᱚᱭ ᱫᱚ ᱥᱚᱝᱥᱟᱨ ᱞᱟᱹᱜᱤᱫ ᱥᱟᱱᱮ ᱟᱹᱠᱷᱨᱤᱧ ᱚᱠᱚᱭ ᱫᱚ ᱥᱟᱠᱟᱢᱮ ᱟᱹᱷᱨᱤᱧᱟ ᱚᱠᱚᱭ ᱫᱟᱹᱛᱟᱹᱱᱤ ᱟᱹᱠᱷᱨᱤ ᱧᱟᱭ ᱦᱩᱸ ᱚᱠᱚᱭ ᱫᱚ ᱵᱟᱨᱟᱝ ᱵᱩᱨᱩ ᱨᱮ ᱵᱟᱪ ᱠᱚᱢᱮ ᱪᱟᱥ ᱠᱟᱜ ᱟᱭ ᱚᱠᱚᱭ ᱫᱚ ᱢᱟᱱᱮ ᱚᱱᱟ ᱠᱚᱛᱮ ᱠᱚ ᱟᱹᱥᱩᱞᱚᱜᱼᱟ
ᱦᱩᱸ ᱦᱩᱸ
ᱢᱚᱴᱟᱢᱩᱴᱤ ᱟᱨ ᱦᱚ ᱚᱠᱚᱭ ᱫᱚ ᱵᱟᱡᱟᱨ ᱠᱟᱹᱢᱤ ᱪᱟᱞᱟᱜ ᱠᱟᱱᱟᱭ ᱚᱠᱚᱭ ᱫᱚ ᱥᱚᱵᱽᱡᱤ ᱪᱟᱥ ᱮᱫ ᱮ ᱟᱨ ᱛᱟᱦᱚᱞᱮ ᱦᱩᱸ ᱟᱪᱪᱷᱟ ᱜᱚᱝᱠᱮ ᱟᱪᱪᱷᱟ ᱜᱚᱝᱠᱮ ᱜᱮ ᱱᱚᱜᱼᱚᱭ ᱡᱮ ᱥᱮᱴᱮᱨ ᱟᱠᱟᱱ ᱱᱚᱜᱼᱚᱭ ᱟᱵᱚᱣᱟᱜ ᱛᱤᱨᱤᱥᱮ ᱡᱩᱱ ᱛᱟᱦᱚᱞᱮ ᱪᱮᱫ ᱞᱮᱠᱟ ᱱᱚᱣᱟ ᱠᱚ ᱟᱯᱮ ᱥᱮᱫ
ᱟᱞᱮ ᱥᱮᱫ ᱟᱹᱰᱤ ᱡᱳᱨ ᱜᱮ
ᱟᱹᱰᱤ ᱡᱳᱨ ᱜᱮ
ᱦᱩᱸ
ᱟᱹᱰᱤ ᱵᱚᱸᱜᱟ ᱵᱩᱨᱩ ᱟᱛᱮᱫ ᱜᱮ ᱯᱩᱨᱟᱹ ᱥᱟᱹᱛ ᱥᱟᱯᱲᱟᱣ ᱴᱟᱢᱟᱠ ᱛᱩᱢᱫᱟᱜ ᱟᱛᱮᱫ ᱜᱮ᱾
ᱦᱮᱸ ᱦᱩᱸ ᱟᱨᱚ ᱯᱨᱳᱜᱨᱟᱢ ᱠᱚ ᱦᱩᱭᱩᱜ ᱥᱮ ᱪᱮᱫ ᱡᱟᱦᱟᱱᱟᱜ ᱡᱟᱦᱟᱸ ᱠᱚᱫᱚ ᱟᱹᱞᱤᱧ ᱞᱤᱧ ᱟᱸᱡᱚᱢ ᱠᱟᱫᱟ᱾ ᱯᱨᱳᱜᱨᱟᱢ ᱦᱩᱭᱩᱜᱼᱟ ᱯᱨᱳᱜᱨᱟᱢ ᱠᱚᱫᱚ ᱮᱠᱟᱞᱴᱟᱜ,
ᱟᱨ ᱢᱟᱱᱮ ᱦᱩᱭ ᱫᱚ ᱦᱩᱭᱩᱜᱼᱟ ᱟᱹᱰᱤ ᱟᱹᱰᱤ ᱡᱟᱭᱜᱟᱨᱮ ᱟᱸᱡᱚᱢ ᱤᱧ ᱟᱸᱡᱚᱢ ᱠᱟᱫᱟ᱾ ᱵᱟᱝ ᱫᱚ ᱵᱟᱝ ᱠᱤᱱᱛᱩ ᱟᱞᱮ ᱱᱚᱰᱮ ᱫᱚ ᱵᱟᱝ ᱜᱮᱞᱮ ᱠᱚᱨᱟᱣᱪᱚ᱾ ᱴᱷᱤᱠ ᱜᱮᱭᱟ ᱟᱞᱮ ᱮᱢᱱᱤ ᱠᱚᱨᱟ ᱦᱚᱪᱚᱭᱭᱟᱞᱮ ᱯᱨᱳᱜᱨᱟᱢ ᱵᱚᱞᱛᱮ ᱪᱮᱫ ᱞᱮᱠᱟ ᱥᱟᱨ ᱛᱤᱧᱟ ᱥᱟᱨ ᱛᱮᱨᱟᱝ᱾
ᱦᱮᱸ ᱦᱩᱸ ᱦᱳᱭ ᱚᱱᱟ ᱚᱱᱟ ᱠᱚᱫᱚ ᱴᱷᱤᱠ ᱜᱮᱭᱟ ᱦᱮᱸ᱾ ᱵᱟᱠᱷᱟᱡ ᱚᱠᱟᱨᱮ ᱚᱨᱠᱮᱥᱴᱟᱨ ᱯᱷᱚᱨᱠᱮᱥᱴᱟᱨ ᱦᱩᱭᱩᱜᱼᱟ ᱚᱭ᱾ ᱢᱟᱱᱮ ᱪᱮᱫ ᱤᱧ ᱞᱟᱹᱭᱟ ᱱᱚᱣᱟ ᱠᱚᱫᱚ ᱢᱟᱱᱮ ᱩᱱᱠᱤᱱᱟᱜ ᱢᱟᱱᱮ, ᱛᱮᱦᱮᱧ ᱫᱚ ᱢᱟᱱᱮ,
ᱢᱟᱦᱟ ᱢᱟᱱᱮ ᱫᱩᱠ ᱢᱩᱦᱤᱱᱟ ᱨᱮᱱᱟᱜ ᱠᱟᱛᱷᱟ ᱠᱟᱱᱟ ᱚᱱᱟ ᱨᱟᱹᱥᱠᱟᱹ ᱫᱤᱱ ᱨᱮᱭᱟᱜ ᱠᱤ ᱠᱟᱛᱷᱟ ᱠᱟᱱᱟ᱾
ᱦᱩᱸ, ᱟᱨ ᱛᱟᱦᱚᱞᱮ, ᱚᱱᱠᱟ ᱢᱩᱴᱷᱟᱹᱱ ᱠᱚᱫᱚ ᱢᱮᱱᱟᱜ ᱜᱮᱭᱟ ᱚᱱᱟ ᱠᱚᱨᱮ?
ᱟᱞᱮ ᱫᱚ ᱢᱩᱴᱷᱟᱹᱱ ᱫᱚ ᱵᱟᱞᱮ ᱵᱮᱱᱟᱣ ᱠᱟᱫᱟ ᱠᱤᱱᱛᱩ ᱫᱷᱤᱨᱤ ᱨᱮᱭᱟᱜ ᱢᱩᱴᱷᱟᱹᱱ ᱛᱮᱜᱮ ᱟᱨᱠᱤ᱾
ᱦᱮᱸ ᱦᱮᱸ᱾ ᱟᱨ ᱛᱟᱦᱚᱞᱮ ᱦᱳᱭ ᱦᱳᱭ, ᱦᱳᱭᱛᱚ ᱟᱹᱰᱤ ᱟᱹᱰᱤ ᱡᱟᱭᱜᱟ ᱨᱮ ᱧᱮᱞ ᱦᱩᱭᱩᱜ ᱱᱚᱱᱠᱟ ᱢᱩᱨᱛᱤ ᱢᱩᱴᱷᱟᱹᱱ ᱢᱮᱱᱟᱜᱼᱟ ᱦᱮᱸ ᱥᱮ ᱟᱞᱮ ᱪᱮᱫ ᱦᱚᱸ ᱢᱮᱱᱟᱜ ᱜᱮᱭᱟ᱾
ᱟᱞᱮ ᱥᱮᱫ ᱦᱚᱸ ᱢᱮᱱᱟᱜ ᱫᱚ ᱢᱮᱱᱟᱜᱼᱟ ᱠᱤᱱᱛᱩ ᱵᱮᱥᱤᱨ ᱵᱷᱟᱜᱽ ᱜᱮ ᱫᱷᱤᱨᱤ ᱢᱩᱴᱷᱟᱹᱱ ᱠᱚ,
ᱦᱮᱸ ᱦᱩᱸ ᱦᱩᱸ ᱟᱪᱪᱷᱟ ᱟᱹᱞᱤᱧ ᱢᱤᱫᱴᱮᱡ ᱠᱟᱛᱷᱟ ᱞᱤᱧ ᱞᱟᱹᱭᱫᱟ ᱦᱮᱸ, ᱱᱚᱜᱼᱚᱭ ᱡᱮ ᱢᱩᱴᱷᱟᱹᱱ ᱢᱮᱱᱟᱜᱼᱟ ᱢᱩᱴᱷᱟᱹᱱ ᱢᱮᱱᱟᱜᱼᱟ᱾ ᱛᱤ ᱠᱚ ᱠᱚ ᱵᱮᱱᱟᱣ ᱠᱟᱫᱟ ᱟᱹᱰᱤ ᱡᱟᱭᱜᱟ ᱨᱮ᱾
ᱦᱩᱸ,
ᱮᱱᱠᱷᱟᱱ ᱱᱩᱠᱩ ᱡᱚᱛᱚ ᱡᱟᱭᱜᱟ ᱨᱮᱱᱟᱜ ᱢᱩᱨᱛᱤ ᱵᱟᱝ ᱢᱤᱫᱚᱜ ᱠᱟᱱᱟ ᱦᱮᱸ ᱥᱮ ᱵᱟᱝ?
ᱵᱟᱝᱜᱮ᱾
ᱦᱳᱭ ᱠᱤᱱᱛᱩ ᱟᱵᱮᱱ ᱧᱮᱞ ᱵᱮᱱ ᱡᱟᱦᱟᱸ ᱨᱚᱵᱤᱱᱫᱨᱚᱱᱟᱛᱷ ᱴᱷᱟᱠᱩᱨ ᱥᱟᱢᱤ ᱵᱤᱵᱮᱠᱟᱱᱚᱱᱫᱚ ᱚᱱᱠᱟ ᱟᱨ ᱡᱟᱦᱟᱸᱭ ᱢᱮᱱᱟᱜ ᱠᱚᱣᱟ᱾ ᱩᱱᱠᱩ ᱠᱚᱣᱟᱜ ᱢᱩᱴᱷᱟᱹᱱ ᱠᱚ ᱵᱮᱱᱟᱣ ᱠᱟᱫᱟ ᱩᱱᱠᱩᱣᱟᱜ ᱫᱚ ᱢᱟᱱᱮ ᱮᱴᱟᱜ ᱡᱟᱭᱜᱟ ᱠᱚᱨᱮ ᱫᱚ ᱯᱨᱟᱭ ᱢᱤᱫᱚᱜᱼᱟ᱾ ᱢᱮᱱᱠᱷᱟᱱ ᱱᱩᱠᱤᱱᱟᱜ ᱵᱟᱝ ᱢᱤᱫᱚᱜ ᱠᱟᱱᱟ ᱦᱮᱸ ᱢᱮᱱᱠᱷᱟᱱ ᱱᱩᱠᱩ ᱟᱵᱚᱣᱟᱜ ᱥᱤᱫᱩ ᱠᱟᱱᱩ, ᱫᱚ ᱩᱱᱟᱹᱜ ᱵᱟᱝ ᱢᱩᱴᱷᱟᱹᱱ ᱵᱟᱝ ᱢᱤᱫᱚᱜ ᱠᱟᱱ ᱛᱟᱠᱚ ᱱᱚᱣᱟ ᱵᱟᱨᱮᱛᱮ ᱪᱮᱫ ᱞᱮᱠᱟ ᱢᱟᱱᱮ ᱚᱠᱟ ᱞᱮᱠᱟ ᱞᱮᱠᱷᱟᱱ ᱡᱩᱛᱩᱜᱼᱟ ᱢᱟᱥᱮ ᱞᱟᱹᱭ ᱵᱤᱱ?
ᱱᱚᱣᱟ ᱫᱚ ᱩᱱᱠᱤᱱ ᱠᱤᱱ ᱥᱟᱹᱦᱮᱫ ᱞᱮᱱᱟ ᱮᱵᱟᱨᱮ ᱩᱱᱠᱩ ᱟᱹᱰᱤ ᱞᱮᱠᱟᱱ ᱮ ᱟᱭ ᱱᱮᱛᱟᱨ ᱫᱚ ᱵᱟᱲᱟᱭ ᱵᱩᱡ ᱫᱟᱲᱮᱭᱟᱜ ᱠᱟᱱᱟ ᱵᱤᱱᱛᱚ ᱮ ᱟᱭ ᱨᱮᱱᱟᱜ ᱡᱩᱜᱽ ᱠᱟᱱᱟ ᱟᱹᱰᱤ ᱦᱚᱲ ᱟᱹᱰᱤ ᱨᱚᱠᱚᱢ᱾ ᱠᱚᱢ ᱤᱭᱟᱹ ᱠᱟᱛᱮ ᱠᱚ ᱫᱚᱦᱚᱭᱮᱫ ᱛᱮᱠᱚᱣᱟ ᱠᱚ ᱚᱱᱠᱟ ᱫᱚ ᱮᱠᱪᱩᱭᱮᱞᱤ ᱵᱟᱝ ᱴᱷᱤᱠ ᱡᱟᱦᱟᱸ ᱫᱚ ᱞᱟᱦᱟ ᱛᱮᱱᱟᱜ ᱢᱩᱴᱷᱟᱹᱱ ᱛᱚ ᱵᱟᱝ ᱧᱟᱯᱟᱢᱟ ᱥᱮ?
ᱦᱚᱸ,
ᱚᱱᱟ ᱢᱩᱴᱷᱟᱹᱱ ᱧᱟᱢ ᱞᱟᱹᱜᱤᱫ ᱛᱚᱠᱷᱚᱱ ᱫᱚ ᱦᱚᱭ ᱱᱚᱝᱠᱟ ᱯᱷᱳᱱ ᱯᱷᱳᱱ ᱠᱮᱢᱮᱨᱟ ᱠᱚᱦᱚᱸ ᱛᱚ ᱵᱟᱝ ᱛᱟᱦᱮᱸ ᱠᱟᱱᱟ᱾
ᱦᱚᱸ ᱦᱚᱸ,
ᱩᱱᱠᱩ ᱩᱱᱠᱩ ᱚᱱᱟ ᱡᱩᱜᱽ ᱨᱮᱜᱮ ᱛᱟᱦᱮᱸᱠᱟᱱᱟ ᱱᱚᱣᱟ ᱠᱚ ᱡᱤᱱᱤᱥ ᱢᱟ ᱞᱟᱹᱭ ᱵᱤᱱ?
ᱵᱟᱝ ᱛᱟᱦᱮᱸ ᱠᱟᱱᱟ ᱩᱱᱢᱟ᱾
ᱛᱟᱦᱚᱞᱮ ᱪᱤᱠᱟᱹᱛᱮᱵᱤᱱ ᱧᱟᱢᱟ ᱚᱱᱟ ᱫᱚ ᱱᱮᱛᱟᱨ ᱪᱮᱫ, ᱵᱟᱝ ᱠᱟᱞᱯᱚᱱᱤᱠ ᱢᱤᱫᱴᱟᱝ ᱞᱟᱹᱭ ᱦᱚᱪᱚ ᱠᱟᱫᱟ ᱠᱚ ᱱᱚᱝᱠᱟ ᱠᱤ ᱱᱚᱝᱠᱟ ᱠᱟᱛᱮᱜ ᱟᱨ ᱠᱤ᱾
ᱦᱳᱭ ᱦᱳᱭ,
ᱚᱱᱟ ᱢᱚᱱᱮ ᱨᱮᱱᱟᱜ ᱡᱳᱨ ᱛᱮ ᱡᱮ ᱱᱚᱝᱠᱟ ᱠᱟᱛᱮᱜ᱾ ᱦᱮᱸ ᱢᱮᱱᱠᱷᱟᱱ ᱞᱟᱹᱲᱦᱟᱹᱭ ᱫᱚ ᱥᱟᱹᱨᱤᱜᱮ ᱦᱩᱭ ᱫᱚ ᱦᱩᱭ ᱠᱟᱱᱟ ᱠᱤᱱᱛᱩ ᱢᱮᱱᱠᱷᱟᱱ, ᱩᱱᱠᱤᱱᱟᱜ ᱪᱤᱛᱟᱹᱨ ᱠᱚᱫᱚ ᱠᱤ? ᱢᱟᱱᱮ ᱟᱹᱵᱤᱱ ᱜᱮ ᱢᱟᱥᱮ ᱞᱟᱹᱭ ᱵᱤᱱ ᱟᱹᱵᱤᱱ ᱪᱤᱠᱟᱹ ᱛᱮ ᱚᱱᱟ ᱪᱤᱛᱟᱹᱨ ᱵᱤᱱ ᱛᱩᱞᱟᱹᱣ ᱨᱟᱠᱟᱵ ᱫᱟᱲᱮᱭᱟᱜᱼᱟ
ᱦᱳᱭ ᱦᱳᱭ ᱟᱨ ᱛᱟᱯᱚᱨᱮ ᱟᱵᱚ ᱨᱮᱱ ᱡᱟᱦᱟᱸ ᱛᱤᱱᱟᱹᱜ ᱦᱟᱯᱼᱼ ᱦᱟᱯᱲᱟᱢ ᱢᱟᱱᱮ ᱥᱟᱱᱛᱟᱲ ᱠᱚ ᱛᱟᱦᱮᱸ ᱠᱟᱱᱟ ᱤᱱᱟᱹ ᱡᱩᱜᱽ ᱨᱮ ᱩᱱᱠᱩ ᱴᱷᱮᱡᱼᱼ ᱛᱟᱨ ᱩᱱᱟᱹᱜ ᱠᱤᱪᱷᱩ ᱫᱚ ᱵᱟᱝ ᱩᱱᱠᱩ ᱫᱚ ᱠᱟᱹᱢᱤ ᱡᱚᱝ ᱦᱚᱲ ᱠᱚ ᱛᱟᱦᱮᱸ ᱠᱟᱱᱟ ᱦᱳᱭ
ᱩᱱᱠᱩ ᱫᱚ ᱩᱱᱟᱹᱜ ᱥᱤᱠᱱᱟᱹᱛ ᱦᱚᱸ ᱵᱟᱝ ᱛᱟᱦᱮᱸ ᱠᱟᱱ ᱛᱚᱼᱼ
ᱦᱚᱸ ᱦᱚᱸ ᱦᱚᱸ ᱩᱱᱠᱤᱱᱛᱩ ᱟᱵᱚ ᱥᱟᱱᱛᱟᱲ ᱠᱚ ᱡᱚᱛᱚ ᱠᱚ ᱢᱟᱱᱮ ᱡᱚᱛᱚ ᱠᱚ ᱢᱟᱱᱮ ᱢᱤᱫᱴᱷᱮᱱ ᱠᱚᱛᱮ ᱠᱤᱪᱷᱩᱼᱼ
ᱟᱵᱚ ᱥᱟᱶ ᱚᱱᱟ ᱥᱟᱱᱛᱟᱲ ᱡᱩᱢᱤᱫ ᱠᱟᱛᱮᱫ ᱡᱚᱛᱚ ᱱᱚᱜ ᱚᱭ ᱦᱩᱞ ᱫᱟᱠᱟᱣ ᱠᱟᱛᱮᱜ ᱱᱚᱜᱚᱭᱼᱼ ᱯᱷᱩᱨᱜᱟᱹᱞ ᱠᱚ ᱮᱢ ᱠᱟ ᱵᱚᱱᱟ
ᱦᱚᱸ ᱦᱩᱸ ᱛᱟᱦᱞᱮ ᱯᱨᱳᱜᱨᱟᱢ ᱠᱚᱫᱚ ᱚᱱᱠᱟ ᱫᱚ ᱵᱟᱝ ᱦᱩᱭᱩᱜᱼᱟ ᱚᱱᱠᱟ ᱛᱩᱢᱫᱟᱹᱜ ᱴᱟᱢᱟᱠ ᱟᱛᱮᱜ ᱜᱮ ᱤᱱᱟᱹ ᱜᱮᱭ ᱵᱷᱟᱜᱮ ᱤᱱᱟᱹ ᱜᱮ ᱱᱟᱯᱟᱭ ᱢᱟᱱᱮ ᱤᱱᱟᱹ ᱜᱮ ᱡᱚᱛᱚ ᱠᱷᱚᱡ ᱵᱮᱥᱴ ᱫᱚ ᱠᱟᱱᱟ
ᱜᱮ ᱵᱩᱡᱷᱟᱹᱜᱼᱟ ᱚᱱᱟ ᱜᱮ ᱟᱹᱰᱤ ᱡᱟᱜ ᱡᱚᱢᱚᱠ ᱦᱩᱭᱩᱜ ᱜᱮᱭᱟ
ᱦᱩᱸ ᱦᱩᱸ ᱦᱚᱸ
ᱟᱹᱰᱤ ᱟᱹᱰᱤ ᱡᱟᱭᱜᱟ ᱨᱮ ᱟᱸᱡᱚᱢ ᱦᱳᱭ ᱠᱟᱱᱟ ᱡᱮ ᱯᱨᱳᱜᱨᱟᱢ ᱠᱚ ᱦᱳᱭᱳᱜ ᱠᱟᱱᱟ ᱦᱟᱹᱵᱤ ᱡᱟᱹᱵᱤ
ᱦᱩᱸ ᱦᱩᱸ, ᱮᱱᱠᱷᱟᱱ ᱚᱱᱟ ᱫᱚ ᱠᱷᱩᱵ ᱮᱠᱴᱟ ᱫᱚ ᱢᱟᱱᱮ ᱵᱷᱟᱞᱮ ᱫᱚ ᱵᱟᱭ ᱦᱩᱭᱩᱜ
ᱦᱩᱸ ᱠᱤᱱᱛᱩ ᱠᱚᱨᱟᱣ ᱦᱚᱪᱚᱭ ᱫᱟᱠᱚ ᱪᱤᱠᱟᱹᱭ ᱟᱢ ᱢᱟᱱᱮ ᱟᱨ ᱟᱵᱤᱱ ᱛᱚ ᱟᱨ ᱡᱟᱭᱜᱟ ᱨᱮᱛᱚ ᱤᱭᱟᱹ ᱫᱚ ᱵᱟᱝ ᱛᱚ ᱱᱮᱛᱟᱨ ᱫᱚ ᱥᱚᱨᱠᱟᱨ ᱠᱷᱚᱱᱟᱜ ᱠᱚ ᱮᱞᱟᱣ ᱩᱢ ᱢᱟᱱᱮ ᱚᱱᱟ ᱠᱚ ᱤᱭᱟᱹ ᱠᱟᱫᱟ ᱠᱚ ᱢᱮᱱ ᱠᱷᱟᱱ ᱛᱟᱹᱣ ᱠᱚᱨᱟᱣ ᱦᱚᱪᱚᱭ ᱫᱟ ᱠᱚ᱾
ᱦᱩᱸ
ᱮᱠᱪᱩᱭᱮᱞᱤ ᱟᱨᱚ ᱚᱱᱟ ᱨᱮ ᱵᱟᱹᱲᱤᱡᱚᱜ ᱠᱟᱱᱟ ᱠᱚᱥᱮ ᱥᱟᱱᱛᱟ ᱟᱵᱚ ᱥᱟᱱᱛᱟᱲ ᱠᱚ ᱵᱟᱹᱲᱤᱡᱚᱜ ᱠᱟᱱᱟ ᱚᱠᱚᱭ ᱦᱚᱸ
ᱦᱳᱭ ᱦᱳᱭ ᱦᱳᱭ ᱟᱵᱚ ᱥᱟᱱᱛᱟᱲ ᱢᱟᱱᱮ ᱢᱤᱫ ᱥᱟᱶ ᱨᱮ ᱢᱤᱫᱴᱷᱮᱱ ᱵᱟᱵᱚᱱ ᱛᱟᱦᱮᱸ ᱫᱟᱲᱮᱭᱟᱜ ᱠᱟᱱᱟ ᱢᱤᱫ ᱥᱟᱶ ᱢᱤᱫ ᱡᱩᱢᱤᱫ ᱛᱮ ᱱᱤᱛᱚᱜ᱾ ᱚᱠᱚᱭ ᱫᱚ ᱦᱩᱸ ᱚᱠᱚᱭ ᱫᱚ ᱢᱟᱱᱮ ᱯᱨᱳᱜᱨᱟᱢ ᱦᱩᱭ ᱞᱮᱱᱠᱷᱟᱡ ᱫᱚ ᱤᱧ ᱫᱚᱧ ᱪᱟᱞᱟᱜᱼᱟ ᱵᱟᱠᱷᱟᱡ ᱫᱚ ᱵᱟᱹᱧ ᱪᱟᱞᱟᱜᱼᱟ᱾
ᱚᱠᱚᱭ ᱫᱚ ᱢᱮᱱᱟ ᱤᱧ ᱫᱚ ᱱᱟᱣᱟ ᱦᱩᱭ ᱞᱮᱱᱠᱷᱟᱡ ᱦᱳᱭ ᱵᱟᱠᱷᱟᱡ ᱫᱚᱧ ᱚᱱᱟ ᱨᱮ
ᱟᱹᱰᱤ ᱠᱤᱪᱷᱩ ᱡᱟᱭᱜᱟ ᱨᱮ ᱟᱹᱰᱤ ᱠᱤᱪᱷᱩ ᱡᱤᱱᱤᱥ ᱨᱮ ᱥᱮᱞᱮᱫ ᱢᱟᱱᱮ ᱵᱟᱝ ᱛᱟᱦᱮᱸ ᱥᱟᱱᱟ ᱠᱚᱣᱟ᱾
ᱦᱮᱸ ᱦᱮᱸ ᱟᱨ ᱧᱮᱞ ᱦᱩᱭ ᱠᱟᱱᱟ ᱚᱱᱮ ᱮᱴᱟᱜ ᱯᱟᱛᱟ ᱠᱚᱫᱚ ᱟᱹᱰᱤ ᱠᱩᱨᱩᱢᱩᱴᱩ ᱵᱚᱱ ᱪᱷᱩᱴᱟᱹᱜᱼᱟ᱾ ᱱᱚᱣᱟ ᱠᱚᱫᱚ ᱩᱱᱟᱹᱜ ᱵᱟᱵᱚᱱ ᱪᱷᱩᱴᱟᱹᱜᱼᱟ ᱠᱤᱱᱛᱩ ᱟᱵᱚ ᱫᱚ ᱱᱤᱭᱟᱹ ᱠᱚᱜᱮ ᱟᱣᱥᱚᱞ ᱫᱚ ᱠᱟᱱ ᱛᱟᱵᱚᱱᱟ᱾
ᱡᱟᱦᱟᱸ ᱟᱥᱚᱞᱟᱜ ᱦᱟᱱᱟ ᱠᱚ ᱵᱟᱹᱜᱤᱭᱟᱜᱼᱟ ᱟᱨ ᱡᱟᱦᱟᱸ ᱱᱚᱵᱚᱞᱟᱜ ᱦᱟᱱᱟ ᱠᱚ ᱥᱟᱵᱟ᱾
ᱦᱮᱸ ᱛᱟᱦᱞᱮ ᱱᱤᱛᱚᱜ ᱢᱚᱴᱟᱢᱩᱴᱤ ᱱᱤᱛ ᱫᱚ ᱛᱟᱦᱞᱮ ᱡᱚᱢ ᱵᱟᱲᱟ ᱦᱩᱭᱩᱜ ᱠᱟᱱᱟ ᱦᱮᱸ
ᱦᱩᱸ ᱟᱹᱣᱨᱤᱭᱟᱜᱼᱟ ᱮᱠᱷᱚᱱ ᱡᱚᱢ ᱵᱟᱲᱟ ᱦᱩᱭᱩᱜᱼᱟ ᱯᱩᱨᱮ ᱧᱚᱜ
ᱡᱚᱢ ᱵᱟᱲᱟ ᱠᱚᱛᱮ ᱫᱚ ᱦᱟᱸᱜ ᱚᱱᱠᱟ ᱟᱨᱟᱢ ᱵᱟᱲᱟ ᱠᱮᱫ ᱜᱮ ᱦᱩᱭᱩᱜᱼᱟ᱾
ᱦᱳᱭ
ᱦᱩᱸ ᱟᱞᱟᱝᱼᱟᱜ ᱴᱟᱭᱤᱢ ᱚᱠᱛᱚ ᱦᱚᱛᱚ ᱦᱟᱸᱜ ᱢᱩᱪᱟᱹᱫ ᱦᱤᱡᱩᱜ ᱠᱟᱱᱟ᱾
ᱦᱟᱸ
ᱦᱩᱸ